ᱩᱸ ᱨᱚᱲ ᱟᱸᱡᱚᱢᱚᱜ ᱠᱟᱱᱟ
ᱮᱸ ᱟᱸᱡᱚᱢᱚᱜ ᱠᱟᱱᱟ
ᱦᱩᱸ ᱡᱟᱦᱟᱸ ᱞᱟᱝ ᱜᱚᱞᱯᱚ ᱤᱫᱤᱭᱮᱫ ᱛᱮᱦᱮᱫ ᱚᱱᱟᱜ ᱜᱮ ᱡᱚᱫᱤ ᱞᱟᱝ ᱠᱟᱹᱴᱤᱡ ᱞᱟᱝ ᱞᱮᱛᱟᱲ ᱤᱫᱤ ᱞᱮᱠᱷᱟᱱ ᱟᱹᱰᱤ ᱜᱮ ᱱᱟᱯᱟᱭ ᱠᱚᱜᱼᱟ᱾
ᱦᱳᱭ ᱦᱳᱭ
ᱟᱫᱚ ᱤᱧᱟᱹᱜ ᱞᱟᱹᱭ ᱞᱮᱠᱟ ᱛᱮᱫᱚ ᱱᱚᱣᱟ ᱡᱟᱦᱟᱸ ᱮ ᱩᱸ ᱛᱳᱜᱮᱲ ᱫᱚᱱ ᱰᱟᱱᱴᱟ ᱫᱚᱱ ᱢᱟᱱᱮ ᱠᱟᱨᱟᱢ ᱫᱚᱱ ᱫᱚ ᱠᱟᱹᱴᱤᱡ ᱠᱟᱹᱴᱤᱡ ᱱᱟᱥᱮᱧᱚᱜ ᱫᱚ ᱢᱮᱱᱟᱜ ᱜᱮᱭᱟ ᱤᱧᱦᱚᱸ ᱱᱚᱣᱟ ᱫᱩᱧ ᱢᱚᱱᱮᱭᱟ᱾ ᱢᱮᱱᱠᱷᱟᱱ ᱟᱪᱪᱷᱟ ᱚᱱᱟ ᱠᱤ ᱰᱚᱠᱢᱮᱱᱴᱟᱨᱤ ᱞᱮᱠᱟᱛᱮ ᱡᱩᱫᱤ ᱵᱚᱱ ᱫᱚᱦᱚ ᱠᱮᱭᱟ ᱡᱟᱦᱟᱱᱟᱜ ᱱᱚᱝᱠᱟᱱᱟᱜ ᱩᱫᱫᱳᱜᱽ ᱫᱚ ᱟᱹᱰᱤ ᱠᱤᱪᱷᱩ ᱥᱚᱝᱥᱛᱷᱟ ᱢᱮᱱᱟᱜᱼᱟ ᱥᱚᱨᱠᱟᱨ ᱛᱚᱨᱚᱯᱷ ᱠᱷᱚᱱ ᱦᱚᱸ ᱟᱹᱰᱤ ᱟᱭᱢᱟ ᱛᱚᱨᱚᱯᱷ ᱠᱷᱚᱱ ᱤᱧ ᱞᱟᱹᱭᱟ ᱚᱱᱟ ᱠᱚ ᱮᱱᱮᱡ ᱨᱮᱱᱟᱜ ᱡᱟᱦᱟᱸ ᱮᱱᱮᱡ ᱪᱤᱠᱟᱹ ᱠᱟᱛᱮ ᱠᱚ ᱮᱱᱮᱡ ᱮᱫᱟ ᱪᱤᱠᱟᱹ ᱠᱟᱛᱮ ᱠᱚ ᱨᱩᱭ ᱫᱟ ᱨᱩ ᱨᱟᱦᱟ ᱠᱚ ᱡᱷᱚᱛᱚ ᱡᱩᱫᱤ ᱚᱱᱞᱟᱭᱤᱱ ᱛᱟᱞᱟᱨᱮ ᱢᱤᱫᱴᱟᱝ ᱵᱩᱡᱟᱹᱭ ᱫᱚᱦᱚ ᱠᱮ ᱛᱟᱦᱚᱞᱮ ᱯᱚᱨᱮ ᱨᱮᱱ ᱯᱟ-ᱯᱚᱝᱲᱟ ᱠᱷᱟᱱ ᱠᱚ ᱧᱟᱢ ᱠᱮᱭᱟ ᱱᱚᱣᱟ ᱟ ᱯᱩᱨᱟᱹ ᱟᱫᱚᱜ ᱨᱮᱱᱟᱜ ᱫᱚ ᱵᱚᱛᱚᱨ ᱵᱟᱝ ᱛᱟᱦᱮᱸ ᱠᱟᱱᱟ᱾
ᱦᱳᱭ ᱟᱫᱚ ᱤᱱᱠᱟᱹ ᱞᱮᱠᱟ ᱨᱮᱜᱮ ᱚᱱᱠᱟ ᱫᱚ ᱧᱮᱞ ᱟᱠᱟᱱ ᱜᱮᱭᱟ ᱟᱫᱚ ᱪᱮᱫ ᱚᱠᱚᱭ ᱪᱚ ᱚᱠᱚᱭ ᱪᱮᱫ ᱮᱢ ᱢᱮᱛᱟᱭᱟ ᱵᱟᱝ ᱢᱮᱛᱟᱭ, ᱦᱳᱭ ᱟᱫᱚ ᱚᱱᱠᱟ ᱞᱮᱠᱟ ᱨᱮᱜᱮ ᱦᱩᱭᱩᱜ ᱜᱮ ᱟᱫᱚ ᱟᱞᱮ ᱥᱮᱫ ᱨᱮᱱᱟᱜ ᱡᱟᱦᱟᱸ ᱫᱤᱧ ᱞᱟᱹᱭ ᱠᱮᱫ ᱫᱚ ᱚᱱᱮ ᱚᱱᱟ ᱫᱚ ᱦᱩᱭᱩᱜ ᱠᱟᱱᱟ ᱩᱱᱤ ᱚᱲᱟᱜ ᱨᱮ ᱚᱲᱟᱜ ᱨᱮᱱ ᱮᱜ ᱨᱮ ᱚᱱᱟ ᱫᱚ ᱞᱚᱠᱷᱚᱱᱮ ᱧᱮᱞ ᱧᱟᱢᱟ ᱤᱱᱟᱹ ᱛᱟᱭᱚᱢ ᱜᱮ ᱚᱱᱟ ᱠᱟᱹᱢᱤ ᱫᱚ ᱠᱚᱨᱟᱣ ᱞᱟᱹᱜᱤᱫᱚᱜᱼᱟ᱾
ᱦᱩᱸ
ᱟᱪᱪᱷᱟ ᱾ᱟᱫᱚ ᱢᱟᱱ ᱫᱤᱥᱚᱢ ᱥᱮᱫ ᱠᱚᱫᱚ ᱥᱮ ᱵᱟᱨᱦᱟ ᱫᱤᱥᱚᱢ ᱥᱮᱫ ᱠᱚ ᱡᱟᱦᱟᱸ ᱧᱮᱞ ᱟᱹᱜᱩ ᱠᱮᱫᱟ᱾ ᱩᱱᱠᱩ ᱫᱚ ᱦᱩᱭᱩᱜ ᱵᱟᱝ ᱦᱩᱭᱩᱜ ᱟᱫᱚ ᱦᱟᱹᱴᱤᱧ ᱠᱟᱫᱟᱵᱚᱱ ᱛᱚ᱾ ᱡᱮᱣᱮᱫ ᱠᱟᱨᱟᱢ, ᱚᱠᱟᱨᱮ ᱜᱚᱡ ᱠᱟᱨᱟᱢ, ᱚᱝᱠᱟᱱᱟᱜ ᱠᱟᱛᱷᱟ ᱨᱮ ᱟᱫᱚ ᱢᱤᱫᱴᱟᱝ ᱡᱟᱣᱟ ᱠᱟᱨᱟᱢ ᱦᱚᱸ ᱦᱮᱱᱟᱜ ᱟᱠᱟᱫᱟ᱾ ᱦᱮᱸᱥᱮ ᱵᱟᱝ? ᱚᱱᱟ ᱠᱚ ᱡᱟᱣᱟ ᱠᱟᱨᱟᱢ ᱠᱚᱫᱚ ᱚᱱᱮ ᱥᱮᱨᱢᱟ ᱢᱩᱪᱟᱹᱫ ᱨᱮ ᱥᱮ ᱥᱮᱨᱢᱟ ᱯᱩᱨᱟᱹᱣ ᱨᱮ ᱢᱤᱫ ᱫᱷᱟᱣ ᱥᱮᱨᱢᱟ ᱡᱩᱨᱤ ᱠᱚ ᱠᱚᱨᱟᱣ ᱟᱠᱚ ᱟᱨᱠᱤ ᱡᱟᱣᱟ ᱠᱟᱨᱟᱢ ᱫᱚ᱾
ᱚᱸ
ᱟᱫᱚ ᱚᱱᱠᱟ ᱞᱮᱠᱟᱨᱮ ᱚᱸᱰᱮ ᱫᱚ ᱮᱠᱮᱱ ᱮᱻ ᱠᱩᱲᱤ ᱜᱤᱫᱽᱨᱟᱹ ᱠᱷᱟᱱ, ᱠᱩᱲᱤ ᱜᱤᱫᱽᱨᱟᱹ ᱢᱚᱛᱚ ᱜᱮ ᱠᱚᱲᱟ ᱜᱤᱫᱽᱨᱟᱹ ᱠᱷᱟᱱ, ᱠᱚᱲᱟ ᱜᱤᱫᱽᱨᱟᱹ ᱢᱚᱛᱚ ᱠᱚ ᱫᱚᱦᱚᱭ ᱜᱮᱭᱟ ᱠᱚ ᱾ᱟᱫᱚ ᱚᱱᱟ ᱫᱚ ᱟᱨ ᱢᱤᱫ ᱫᱷᱟᱨᱮ ᱡᱟᱦᱟᱸᱧ ᱵᱟᱰᱟᱭ ᱞᱮᱫᱟ ᱚᱱᱟ ᱫᱚ ᱠᱟᱨᱢᱟᱴᱤ ᱥᱮ ᱪᱮᱫ ᱠᱚ ᱢᱮᱛᱟᱜ ᱟᱠᱚ ᱦᱮᱸ ᱟᱨ ᱠᱟᱨᱟᱢ ᱫᱚ ᱚᱱᱟ ᱵᱷᱮᱜᱟᱨᱟ ᱠᱟᱨᱚᱱ ᱫᱚ ᱱᱚᱜᱼᱚ ᱱᱚᱣᱟ ᱡᱟᱦᱟᱞᱟᱝ ᱞᱟᱹᱭ ᱠᱮᱫ ᱫᱚ ᱟᱛᱳ ᱨᱮᱱ ᱟᱛᱳ ᱛᱩᱞᱩᱡ ᱛᱮᱠᱚ ᱠᱚᱨᱟᱣ ᱟᱨ ᱮᱵᱚᱝ ᱟᱠᱚ ᱚᱲᱟᱜ ᱨᱮ ᱥᱮ ᱟᱠᱚ ᱵᱚᱝᱥᱚ ᱛᱮᱠᱚ ᱵᱚᱸᱜᱟ ᱵᱩᱨᱩᱜᱼᱟ᱾ ᱱᱤᱭᱟᱹ ᱫᱚ ᱠᱟᱨᱟᱢ ᱠᱚ ᱢᱮᱛᱟᱜᱼᱟ, ᱟᱨ ᱢᱤᱫᱴᱟᱝ ᱫᱚ ᱚᱱᱮ ᱜᱚᱡ ᱟᱠᱟᱱ ᱦᱚᱲ ᱠᱚ᱾ ᱠᱟᱨᱟᱢ ᱟᱭᱟ ᱠᱚ ᱥᱮ ᱠᱟᱨᱟᱢ ᱠᱚ ᱫᱚᱱ ᱟᱭᱟ ᱠᱚ ᱟᱫᱚ ᱤᱧ ᱫᱚ ᱟᱸᱡᱚᱢ ᱟᱠᱟᱫ ᱛᱟᱦᱮᱸᱫ ᱤᱧ ᱱᱚᱣᱟ ᱫᱚ ᱱᱚᱣᱟ᱾ ᱟᱸ ᱯᱩᱨᱩᱞᱤᱭᱟᱹ ᱡᱮᱞᱟ ᱨᱮᱦᱚᱸ ᱠᱚ ᱢᱟᱱᱟᱣᱟ ᱠᱚᱫᱚ ᱦᱩᱭᱩᱜ ᱜᱮᱭᱟ᱾ᱟᱫᱚ ᱤᱧ ᱫᱚ ᱠᱤᱛᱚᱜ ᱡᱟᱦᱟᱸ ᱱᱤᱛᱚᱜ ᱡᱟᱦᱟᱸ ᱧᱮᱞᱚᱜᱚᱜ ᱚᱱᱠᱟᱱ ᱜᱚᱡ ᱜᱩᱨ ᱟᱠᱟᱱ ᱦᱚᱲ ᱫᱚ ᱠᱤᱱᱛᱩ ᱠᱟᱨᱟᱢ ᱠᱟᱛᱷᱟ ᱫᱚ ᱵᱟᱹᱧ ᱵᱟᱲᱟᱭᱟ ᱠᱤᱱᱛᱩ ᱵᱟᱲᱟᱭᱧ ᱵᱤᱱᱛᱤ ᱵᱟᱸᱠᱷᱮᱲ ᱦᱩᱭᱩᱜᱼᱟ᱾ ᱦᱳᱭ ᱥᱮ
ᱦᱩᱸ ᱦᱩᱸ ᱟᱫᱚ ᱢᱮᱱᱠᱷᱟᱱ ᱚᱱᱟ ᱠᱚᱫᱚ ᱟᱞᱮ ᱟᱹᱛᱩ ᱨᱮᱫᱚ ᱱᱚᱝᱠᱟ ᱪᱤᱠᱟᱹᱛᱮ ᱵᱟᱝ ᱦᱩᱭ ᱞᱮᱱᱟ᱾ ᱢᱮᱱᱫᱚ ᱟᱞᱮ ᱟᱹᱛᱩ ᱫᱚ ᱨᱮᱫᱚ ᱥᱩᱫᱷᱩ ᱮ ᱢᱤᱫ ᱵᱚᱝᱥᱚ ᱦᱚᱲ ᱜᱮ ᱢᱮᱱᱟᱜ ᱞᱮᱭᱟ, ᱟᱞᱮᱜᱮ ᱠᱟᱱᱟ ᱞᱮ ᱛᱚ, ᱟᱞᱮᱭᱤᱡ ᱡᱟᱦᱟᱸᱭ ᱦᱟᱲᱟᱢᱮ ᱦᱮᱡ ᱞᱮᱱᱟ ᱩᱱᱤ ᱫᱚ ᱡᱟᱦᱟᱸ ᱠᱷᱚᱱ ᱜᱮ ᱦᱮᱡ ᱟᱠᱟᱱᱟᱭ ᱤᱧ ᱫᱩᱧ ᱞᱟᱹᱭᱫᱟ ᱩᱱᱤᱭᱟᱜ ᱡᱟᱦᱟᱱ ᱠᱷᱟᱹᱛᱤᱨ ᱜᱮ ᱩᱱᱟᱹᱜ ᱠᱤᱪᱷᱩ ᱫᱚ ᱵᱟᱭ ᱥᱟᱦᱮᱵ ᱥᱟᱵ ᱨᱟᱠᱟᱵ ᱢᱟᱱᱮ ᱵᱟᱭ ᱯᱩᱡᱟᱹ ᱵᱟᱥᱟ ᱫᱟᱲᱮ ᱠᱟᱣᱫᱟ ᱮᱠᱞᱟ ᱛᱟᱞᱟ ᱛᱮ ᱤᱧᱟᱹᱜ ᱢᱚᱱᱮ ᱞᱮᱫᱟ ᱠᱟᱨᱚᱱ ᱢᱤᱫᱴᱟᱝ ᱱᱚᱝᱠᱟ ᱚᱠᱟ ᱥᱟᱹᱜᱟᱹᱭ ᱛᱟᱦᱮᱸ ᱠᱟᱱᱟ? ᱢᱤᱫᱴᱟᱝ ᱫᱚ ᱡᱟᱦᱟᱸᱭ ᱫᱚ ᱱᱩᱠᱩ ᱢᱩᱰᱟᱹ ᱠᱚ ᱢᱩᱰᱟᱹ ᱠᱚᱭᱤᱡ ᱫᱚ ᱱᱟᱭᱠᱮ ᱛᱟᱦᱟᱸ ᱠᱟᱱᱟᱭ᱾ ᱟᱵᱩᱭᱤᱡ ᱟᱹᱞᱤᱡ ᱥᱟᱱᱛᱟᱲ ᱠᱚᱭᱤᱡ ᱫᱚ ᱢᱟᱹᱡᱷᱤ ᱛᱟᱦᱮᱸ ᱠᱟᱱᱟ᱾ ᱢᱟᱱᱮ ᱱᱚᱝᱠᱟ ᱠᱟᱛᱮ ᱟᱛᱳ ᱠᱤᱱ ᱵᱮᱱᱟᱣ ᱞᱮᱫᱟ ᱵᱟᱨ ᱦᱚᱲ᱾ ᱟᱫᱚ ᱚᱝᱠᱟ ᱠᱟᱛᱮ ᱜᱮ ᱪᱟᱞᱟᱣ ᱦᱮᱡ ᱞᱮᱱᱟ, ᱟᱫᱚ ᱢᱮᱱᱠᱷᱟᱱ ᱳᱭ ᱥᱮᱫᱤᱱ ᱯᱟᱸᱪ ᱪᱷᱚ ᱵᱚᱪᱷᱚᱨ ᱞᱟᱦᱟᱨᱮ ᱥᱟᱛ ᱟᱴ ᱵᱚᱪᱷᱚᱨ ᱞᱟᱦᱟᱨᱮ ᱦᱮᱸ ᱱᱚᱣᱟ ᱱᱟᱭᱠᱮ ᱠᱚ ᱞᱤᱡ ᱞᱮ ᱠᱚᱭ ᱠᱮᱫᱮ ᱛᱮ ᱢᱚᱴᱟᱢᱩᱴᱤ ᱥᱟᱱᱟᱢ ᱞᱮᱠᱷᱟᱱ ᱵᱚᱸᱜᱟ ᱵᱩᱨᱩ ᱫᱚᱞᱮ ᱠᱚᱨᱟᱣ ᱫᱟ᱾ ᱢᱮᱱᱠᱷᱟᱱ ᱱᱚᱜᱱᱟ ᱡᱟᱦᱟᱸ ᱠᱚ ᱠᱟᱨᱟᱢ ᱞᱮᱠᱟᱱ ᱡᱟᱱᱛᱷᱟᱲ ᱦᱮᱸ ᱠᱟᱨᱟᱢ ᱡᱟᱱᱛᱷᱟᱲ ᱠᱚ ᱚᱱᱮ ᱯᱨᱚᱛᱮᱠ ᱵᱚᱸᱜᱟ ᱵᱩᱨᱩ ᱫᱚ ᱮᱠᱷᱚᱱᱳ ᱟᱹᱣᱨᱤ ᱞᱮ ᱠᱚᱨᱟᱣ ᱧᱚᱜᱟᱜᱼᱟ᱾ ᱟᱫᱚ ᱪᱤᱠᱟᱹᱛᱮᱢ ᱠᱚᱨᱟᱣᱟ ᱪᱮᱫ ᱠᱟᱢ ᱵᱚᱸᱜᱟ ᱵᱩᱩᱨᱩᱭᱟ? ᱱᱚᱣᱟ ᱠᱚᱫᱚ ᱠᱟᱹᱴᱤᱡ ᱵᱟᱲᱟᱭ ᱢᱮᱱᱟᱜ ᱨᱮᱦᱚᱸ ᱟᱫᱚ ᱢᱮᱱᱠᱷᱟᱱ ᱛᱚᱦᱚ ᱵᱟᱢ ᱪᱤᱠᱟᱹᱛᱮ ᱚᱱᱟ ᱵᱟᱝ ᱵᱩᱡᱩᱜ ᱠᱟᱱ ᱯᱟᱪᱮᱫ ᱪᱚ ᱵᱚᱝᱥᱚ ᱨᱮᱱᱟᱜ ᱠᱟᱱ ᱯᱟᱪᱮᱫ ᱫᱚ ᱚᱠᱟ ᱞᱮᱠᱟᱱᱟᱜ ᱠᱟᱱ ᱚᱱᱟ ᱠᱷᱟᱹᱛᱤᱨ ᱛᱮ ᱟᱞᱮ ᱟᱛᱳ ᱨᱮᱫᱚ ᱥᱮ ᱟᱞᱮ ᱵᱚᱝᱥᱚ ᱠᱚᱨᱮ ᱫᱚ ᱮᱠᱷᱚᱱᱳ ᱱᱚᱣᱟ ᱢᱟᱱᱟᱣ ᱵᱟᱛᱟᱣ ᱫᱚ ᱮᱠᱷᱚᱱᱳ ᱟᱣᱨᱤᱧ ᱧᱮᱞ ᱟᱠᱟᱫ ᱠᱚᱣᱟ ᱚᱠᱚᱧᱟᱜ ᱱᱚᱣᱟ ᱫᱷᱮᱭᱟᱱ ᱛᱮ
ᱦᱳᱭ ᱦᱳᱭ, ᱟᱫᱚ ᱚᱱᱠᱟ ᱞᱮᱠᱟ ᱛᱮᱜᱮ ᱦᱮᱸ ᱱᱤᱡᱮ ᱦᱚᱸ ᱧᱮᱞ ᱛᱤᱭᱳᱜ ᱦᱩᱭ ᱟᱠᱟᱱ ᱜᱮᱭᱟ ᱵᱟᱝ ᱫᱚ ᱵᱟᱝ᱾ ᱟᱫᱚ ᱟᱞᱮ ᱦᱚᱸᱞᱮ ᱨᱤᱠᱟᱹ ᱞᱮᱫ ᱛᱟᱦᱮᱸᱜ-ᱟ ᱮᱸ ᱪᱟᱞᱟᱣᱟᱱ ᱥᱮᱨᱢᱟ ᱟᱨ ᱚᱱᱟ ᱢᱟᱲᱟᱝ ᱥᱮᱫ ᱦᱚᱸ ᱡᱮ ᱟᱞᱮ ᱡᱟᱦᱟᱸ ᱛᱤᱱᱟᱹᱜ ᱡᱟᱦᱟᱸ ᱥᱮᱫ ᱜᱮ ᱦᱟᱲᱟᱢ ᱠᱚᱠᱚ ᱦᱟᱹᱴᱤᱧ ᱠᱟᱱᱟ ᱫᱚ ᱫᱟᱫᱩᱣᱟᱜ ᱡᱟᱦᱟᱸ ᱢᱟᱨᱮ ᱵᱷᱤᱴᱟ ᱱᱚᱣᱟᱨᱮ ᱵᱷᱤᱴᱟᱹ ᱨᱮ ᱟᱞᱮ ᱦᱚᱸ ᱢᱤᱫᱴᱟᱝ ᱤᱭᱟᱹ ᱨᱮᱱᱟᱜ ᱞᱮ ᱠᱩᱨᱩᱢᱩᱴᱩ ᱞᱮᱫ ᱛᱟᱦᱮᱸ ᱦᱮᱡ ᱠᱟᱛᱮ᱾ ᱵᱟᱵᱚᱱ ᱵᱚᱸᱜᱟ ᱵᱩᱨᱩᱜ ᱟᱵᱚᱱ ᱦᱮᱸᱥᱮ᱾ ᱟᱫᱚ ᱵᱚᱸᱜᱟ ᱵᱩᱨᱩ ᱜᱮ ᱵᱟ ᱠᱚ ᱥᱚᱦᱚᱨ ᱥᱮᱴᱮᱨᱚᱜ ᱠᱟᱱᱟ ᱵᱟ ᱠᱚ ᱞᱟᱹᱭ ᱟᱢ ᱠᱷᱟᱱ ᱫᱚ ᱪᱮᱫ ᱮᱢ ᱞᱟᱹᱭ-ᱟ ᱢᱟ᱾ ᱨᱩᱢ ᱰᱟᱠᱟᱣ ᱠᱟᱛᱮ ᱞᱮ ᱧᱮᱞ ᱠᱮᱫ ᱜᱮᱭ-ᱟ, ᱵᱟᱝ ᱠᱚ ᱥᱮᱴᱮᱨᱚᱜ ᱠᱟᱱᱟ ᱟᱫᱚ ᱞᱮ ᱞᱮᱭᱫᱟ ᱴᱷᱤᱠ ᱜᱮᱭᱟ᱾ ᱵᱚᱸᱜᱟ ᱵᱩᱨᱩ ᱦᱚᱭ ᱛᱚ ᱛᱟᱞᱮ ᱦᱮᱸ ᱵᱟ ᱠᱚ ᱨᱮᱸᱜᱮᱡ ᱟᱠᱟᱱᱟ ᱦᱮᱸ ᱥᱮ ᱛᱟᱞᱮ ᱡᱚᱛᱚ ᱜᱮ ᱠᱚ ᱱᱟᱯᱟᱭ ᱜᱮ ᱞᱮᱠᱟᱛᱮ ᱟᱫᱚ ᱵᱚᱸᱜᱟ ᱵᱩᱨᱩ ᱫᱚ ᱞᱮ ᱦᱟᱹᱯᱤᱫ ᱠᱟᱫᱟ ᱞᱮ ᱟᱫᱚ ᱤᱱᱟᱹ ᱞᱮᱠᱟ ᱨᱮ ᱟᱨ ᱢᱤᱫ ᱢᱤᱫ ᱴᱟᱝ ᱦᱟᱲᱟᱢ ᱡᱟᱦᱟᱸ ᱨᱮ ᱥᱮᱱ ᱟᱠᱟᱱᱟᱭ ᱜᱷᱟᱹᱫᱷᱤ ᱡᱟᱶᱟᱹᱭ᱾ ᱟᱫᱚ ᱩᱱᱤ ᱦᱚᱯᱚᱱ ᱥᱮ ᱩᱱᱤ ᱨᱮᱱ ᱜᱚᱲᱚᱢ ᱠᱚᱲᱟ ᱛᱮᱫ ᱛᱟᱠᱚ ᱩᱱᱠᱩ ᱫᱚ ᱦᱮᱸ ᱱᱤᱭᱟᱹ ᱥᱮ ᱪᱟᱞᱟᱣ ᱥᱮᱨᱢᱟ ᱠᱚ ᱢᱟᱜ ᱤᱭᱟᱹ ᱠᱟᱨᱟᱢ ᱮᱱᱟ ᱠᱚ᱾ ᱩᱱᱠᱩ ᱚᱲᱟᱜ ᱨᱮ ᱫᱚ ᱚᱱᱟ ᱞᱚᱠᱷᱚᱱ ᱧᱮᱞ ᱞᱮᱱᱟ, ᱥᱮ ᱠᱚ ᱧᱮᱞ ᱮᱢ ᱞᱮᱫᱟ᱾ ᱚᱱᱟ ᱠᱷᱟᱹᱛᱤᱨ ᱛᱮ ᱟᱞᱮ ᱦᱳᱭ
ᱮᱸᱻ ᱱᱮᱣᱛᱟ ᱞᱮᱫ ᱛᱟᱦᱮᱸᱫ ᱞᱮ ᱛᱟᱸᱦᱮ ᱟᱞᱮ ᱫᱚᱞᱮ ᱥᱮᱱ ᱞᱮᱱᱟ ᱧᱮᱞ ᱥᱟᱸᱜᱮ ᱞᱮᱠᱟ ᱟᱹᱛᱳ ᱢᱟᱱᱮ ᱚᱲᱟᱜ ᱦᱚᱲ ᱞᱮᱠᱟ ᱟᱨ ᱠᱤ ᱟᱞᱮ ᱫᱚ ᱵᱚᱝᱥᱚ ᱠᱟᱱᱟ ᱞᱮ ᱛᱚ ᱚᱱᱟ ᱠᱷᱟᱹᱛᱤᱨ᱾
ᱦᱮᱸ ᱦᱮᱸ ᱟᱫᱚ ᱟᱫᱚ ᱦᱮᱸ ᱤᱧ ᱫᱚ ᱤᱧᱟᱹᱜ ᱱᱚᱣᱟ ᱢᱤᱫ ᱫᱷᱟᱣ ᱜᱮ ᱠᱟᱨᱟᱢ ᱮᱱᱮᱡ ᱫᱚᱸᱧ ᱧᱮᱞ ᱠᱟᱫᱟ, ᱠᱤᱱ ᱛᱩ ᱠᱟᱨᱟᱢ ᱫᱚᱱᱟᱜ ᱡᱟᱦᱟᱸ ᱧᱮᱞ ᱱᱚᱣᱟ ᱥᱟᱶ ᱛᱮ ᱡᱮ ᱟᱵᱚ ᱥᱤᱧ ᱠᱷᱟᱱ ᱥᱟᱱᱟᱢ ᱞᱮᱠᱟᱱ ᱡᱤᱭᱟᱹᱞᱤ ᱥᱟᱶ ᱜᱮ ᱱᱟᱯᱟᱭ ᱥᱟᱹᱜᱟᱹᱭ ᱢᱮᱱᱟᱜ ᱛᱟᱵᱚᱱ-ᱟ, ᱥᱮ ᱵᱚᱸᱜᱟ ᱵᱩᱨᱩ ᱞᱮᱠᱟᱱ ᱥᱟᱹᱜᱟᱹᱭ ᱢᱮᱱᱟᱜ ᱛᱟᱵᱚᱱᱟ ᱪᱮᱫᱟᱜ ᱱᱚᱰᱮ ᱠᱚ ᱡᱤᱭᱟᱹᱞᱤ ᱠᱚ ᱡᱟᱦᱟᱸᱭ ᱠᱚ ᱥᱟᱢᱟᱝ ᱠᱟᱜ ᱠᱚᱣᱟ ᱫᱟᱜ ᱨᱮᱱ ᱠᱟᱱᱟ ᱠᱚ᱾ ᱛᱟᱦᱞᱮ ᱟᱵᱚ ᱫᱚ ᱢᱟᱱᱮ ᱪᱮᱫ ᱤᱧ ᱞᱟᱹᱭᱼᱟ, ᱟᱵᱚᱣᱟᱜ ᱯᱩᱡᱟᱹ ᱯᱟᱥᱟ ᱫᱚ ᱥᱟᱱᱟᱢ ᱞᱮᱠᱟᱱ ᱦᱚᱲ ᱜᱮ ᱠᱚ ᱫᱚᱨᱠᱟᱨᱚᱜ ᱚᱱᱟ ᱢᱤᱫ ᱴᱟᱝ ᱟᱹᱭ ᱩᱢᱟᱹᱱ ᱞᱟᱜᱟᱣ ᱟᱹᱫᱤᱧᱟ, ᱟᱨ ᱥᱟᱶ ᱛᱮ ᱚᱱᱟᱹᱧ ᱧᱮᱞ ᱠᱮᱫᱟ ᱡᱮ ᱩᱱᱟᱹᱜ ᱪᱮᱨᱦᱟ ᱱᱚᱸᱰᱮ ᱱᱟᱜ ᱥᱮᱨᱮᱧ ᱨᱩ ᱨᱟᱦᱟ ᱫᱚ ᱤᱧ ᱫᱚ ᱟᱹᱰᱤ ᱜᱤᱧ ᱠᱩᱥᱤᱭ-ᱟ ᱫᱟ, ᱠᱟᱨᱚᱱ ᱤᱧ ᱫᱚ ᱮᱢᱱᱤ ᱛᱮ ᱢᱟᱜ ᱢᱚᱬᱮ ᱨᱩ ᱫᱚᱱ ᱠᱚ ᱫᱚᱸᱧ ᱠᱩᱥᱤᱭ-ᱟᱜ ᱜᱮᱭᱟ ᱚᱱᱟ ᱠᱷᱟᱹᱛᱤᱨ ᱮᱸᱻ ᱥᱟᱶ ᱛᱮ ᱟᱠᱚᱣᱟᱜ ᱫᱚᱱ ᱞᱟᱦᱟ ᱨᱮ ᱢᱤᱫ ᱴᱟᱝ ᱤᱧ ᱧᱮᱞ ᱠᱮᱫ ᱛᱟᱠᱚᱣᱟ ᱤᱧ ᱞᱮᱠᱟ ᱢᱤᱫ ᱴᱟᱝ ᱠᱚ ᱠᱚᱨᱟᱣ ᱠᱮᱫᱟ ᱢᱤᱫ ᱴᱟᱝ ᱦᱟᱹᱛᱤ ᱛᱟᱹᱨᱩᱵ ᱥᱟᱡᱟᱣ ᱠᱟᱛᱮ ᱚᱱᱟ ᱦᱚᱸ ᱢᱤᱫ ᱴᱟᱝ ᱱᱟᱯᱟᱭ ᱧᱚᱸᱜ ᱜᱮ ᱟᱹᱭᱠᱟᱹᱣ ᱱᱟ᱾
ᱟᱪᱪᱷᱟ᱾ ᱦᱮᱸ ᱪᱮᱫ-ᱟᱜ ᱵᱟᱝ ᱱᱟᱯᱟᱭ ᱢᱚᱱᱮ ᱞᱮᱠᱷᱟᱱ ᱫᱚ ᱪᱮᱫ-ᱟᱜ ᱵᱟᱝ ᱦᱳᱭᱳᱜᱼᱟ ᱱᱟᱯᱟᱭ ᱦᱳᱭᱳᱜ ᱜᱮᱭᱟ᱾ ᱟᱫᱚ ᱥᱟᱱᱟᱢ ᱦᱚᱲ ᱫᱚ ᱥᱟᱱᱟᱢ ᱞᱮᱠᱟ ᱱᱟᱯᱟᱭ ᱛᱮ ᱵᱟᱝ ᱵᱚᱱ ᱩᱭᱦᱟᱹᱨ ᱵᱷᱟᱵᱤ ᱫᱟᱲᱮᱭᱼᱟᱜ
ᱦᱮᱸ᱾
ᱪᱮᱫ ᱮᱢ ᱞᱮᱫᱟ? ᱡᱟᱭᱦᱳᱠ ᱟᱫᱚ ᱚ ᱛᱟᱦᱞᱮ ᱥᱟᱹᱨᱤ ᱜᱮ
ᱟᱪᱪᱷᱟ ᱤᱧ ᱛᱚ ᱱᱚᱝ ᱠᱟᱹᱧ ᱞᱟᱹᱭ ᱮᱫ ᱛᱟᱹᱦᱤᱧᱡ ᱡᱟᱸᱦᱟ ᱠᱟᱹᱴᱤᱡ ᱚᱨᱜᱮᱥᱴᱟᱨ ᱠᱟᱛᱷᱟ ᱠᱚ ᱞᱟᱝ ᱥᱟᱵ ᱛᱤᱭᱳᱜ ᱟᱹᱜᱩ ᱞᱮᱫᱟ, ᱤᱧᱟᱹᱜ ᱱᱚᱝᱠᱟ ᱢᱚᱱᱮ ᱞᱟᱹᱭ-ᱟ ᱚᱨᱜᱮᱥᱴᱟᱨ ᱡᱤᱱᱤᱥ ᱴᱟᱜ ᱡᱟᱸᱦᱟ ᱵᱚᱱ ᱵᱟᱹᱲᱤᱡ ᱟᱠᱟᱫᱟ᱾ ᱤᱧᱟᱹᱜ ᱚᱨᱜᱮᱥᱴᱟᱨ ᱛᱟᱞᱟ ᱛᱮᱦᱚᱸ ᱢᱤᱫ ᱵᱟᱨ ᱱᱟᱯᱟᱭ ᱡᱤᱱᱤᱥ ᱜᱟᱱ ᱠᱚᱼᱟ, ᱚᱱᱠᱟᱱ ᱯᱨᱳᱜᱨᱟᱢ ᱛᱟᱞᱟ ᱛᱮ ᱚᱱᱠᱟᱱᱟᱜ ᱱᱟᱯᱟᱭ ᱥᱟᱸᱫᱮᱥ ᱛᱟᱞᱟᱨᱮ ᱢᱟᱱᱮ ᱪᱮᱫ ᱞᱮᱠᱟ ᱾ ᱡᱩᱫᱤᱧ ᱞᱟᱹᱭᱟ ᱢᱤᱫᱴᱟᱝ ᱟᱵᱚ ᱜᱮᱞᱟ ᱛᱮ ᱡᱮᱢᱚᱱ ᱫᱟᱜ ᱵᱚᱱ ᱧᱩ ᱫᱟᱲᱮᱭᱟᱜ ᱠᱟᱱᱟᱣᱟ ᱢᱟᱱᱮ ᱯᱟᱹ ᱢᱤᱫᱴᱟᱝᱱ᱾ ᱫᱟᱜ ᱵᱚᱱ ᱧᱩ ᱯᱟᱦᱤᱞ ᱫᱟᱜ ᱵᱚᱱ ᱧᱩ ᱠᱮᱭᱟ ᱠᱟᱛᱷᱟ ᱨᱮᱧ ᱞᱟᱹᱭ-ᱟ ᱱᱚᱣᱟ ᱜᱮᱞᱟᱥ ᱠᱚ ᱫᱚ ᱱᱤᱛᱚᱜ ᱫᱚ ᱦᱟᱺᱰᱤ ᱯᱟᱹᱣᱨᱟᱹ ᱵᱚᱱ ᱧᱩᱭ ᱫᱟ᱾ ᱛᱟᱦᱞᱮ ᱵᱷᱩᱞ ᱫᱚ ᱟᱵᱚᱣᱟᱜ ᱱᱚᱣᱟ ᱜᱮᱞᱟᱥ ᱫᱚ ᱜᱮᱞᱟᱥ ᱜᱮ ᱠᱟᱱᱟ ᱟᱢ ᱪᱮᱫ ᱮᱢ ᱧᱩᱭᱼᱟ ᱚᱱᱟ ᱫᱚ ᱟᱵᱚᱣᱟᱜ ᱵᱮᱯᱟᱨ ᱠᱟᱱᱟ ᱚᱱᱠᱟ-ᱜᱤᱧ ᱢᱚᱱᱮᱭ-ᱮᱫᱟ ᱡᱮ ᱚᱝᱠᱟᱱᱟᱜ ᱚᱨᱜᱮᱥᱴᱨᱟ ᱞᱮᱠᱟᱱ ᱡᱤᱱᱤᱥ ᱨᱮ ᱫᱚ ᱡᱩᱫᱤ ᱱᱟᱯᱟᱭ-ᱟᱜ ᱵᱚᱱ ᱪᱮᱥᱴᱟᱭ-ᱟ ᱱᱟᱯᱟᱭᱼᱟᱜ ᱦᱳᱭᱳᱜᱼᱟ, ᱠᱤᱱᱛᱩ ᱱᱟᱯᱟᱭᱼᱟᱜ ᱵᱟᱵᱚᱱ ᱪᱮᱥᱴᱟᱭ ᱫᱟ ᱚᱱᱟ ᱜᱮ ᱱᱟᱯᱟᱭᱼᱟᱜ ᱵᱟᱝ ᱦᱳᱭᱳᱜ ᱠᱟᱱ ᱞᱮᱠᱟᱹᱧ ᱢᱚᱱᱮ ᱫᱟ᱾
ᱮᱠ ᱵᱟᱨᱮ ᱴᱷᱤᱠ ᱠᱟᱛᱷᱟᱢ ᱞᱟᱹᱭ ᱠᱟᱫᱟ᱾ ᱟᱵᱚ ᱚᱱᱟ ᱵᱟᱵᱚᱱ ᱨᱤᱠᱟᱹ ᱠᱟᱫᱟ ᱡᱟᱛᱮ ᱱᱟᱯᱟᱭ ᱦᱩᱭ ᱦᱚᱪᱚ ᱟᱱᱤᱡ ᱢᱮᱱ ᱛᱮ ᱦᱮᱸ ᱥᱮ ᱵᱟᱝ᱾
ᱱᱟᱯᱟᱭ ᱠᱟᱱ ᱠᱚᱜᱮ ᱦᱮᱸᱥᱮ
ᱦᱮᱸ ᱜᱟᱱ ᱠᱚᱜ ᱜᱮᱭᱟ ᱾ ᱠᱟᱨᱚᱱ ᱪᱮᱫᱟᱜ ᱤᱧ ᱞᱟᱹᱭᱟ ᱾
ᱚᱞ ᱜᱚᱰᱮ ᱤᱫᱤᱜ ᱠᱟᱱᱟ ᱵᱟᱹᱭ ᱵᱟᱹᱭᱛᱮ ᱟᱫᱚ ᱱᱚᱜᱼᱚ ᱱᱚᱝᱠᱟ ᱠᱟ ᱠᱟᱛᱮᱫ ᱜᱮ ᱟᱵᱚᱣᱟᱜ ᱥᱚᱢᱟᱡᱽ ᱨᱮᱱᱟᱜ ᱫᱚ ᱪᱮᱫ ᱤᱧ ᱞᱟᱹᱭᱟ ᱠᱟᱹᱢᱤᱦᱚᱨᱟ ᱠᱚ ᱵᱷᱮᱜᱟᱨ ᱤᱫᱤ ᱠᱟᱫᱟ ᱠᱚ ᱾ ᱟᱫᱚ ᱪᱮᱫ ᱚᱭᱛᱮ ᱚᱠᱚᱭ ᱪᱮᱫ ᱮᱢ ᱢᱮᱛᱟᱭᱟ ᱚᱱᱟ ᱫᱟ ᱦᱟᱜ ᱟᱯᱟᱱ ᱟᱯᱤᱱ᱾ ᱢᱚᱱᱮᱛᱮ ᱢᱤᱫᱴᱟᱱ ᱩᱭᱦᱟᱨᱵᱷᱤ ᱫᱚᱨᱠᱟᱨ ᱠᱟᱱ ᱛᱟᱵᱚᱱᱟ ᱡᱟᱦᱟᱸᱭ ᱠᱚ ᱢᱟᱹᱡᱷᱤᱜ ᱠᱟᱱᱟ ᱩᱱᱠᱩ ᱦᱚᱸ ᱱᱚᱝᱠᱟᱱ ᱜᱟᱹᱠᱷᱩᱲᱟᱱ ᱦᱚᱲ ᱫᱚ ᱵᱟᱠᱚ ᱢᱟᱡᱷᱤᱜ ᱠᱟᱱᱟ ᱡᱮ ᱥᱟᱹᱨᱤᱜᱮ ᱢᱤᱫᱴᱟᱱ ᱤᱧᱟᱹᱜ ᱟᱹᱛᱩ ᱪᱮᱫ ᱞᱮᱠᱟ ᱠᱟᱛᱮᱜ ᱤᱧ ᱾ ᱮ ᱫᱚᱦᱚᱭᱟ ᱱᱟᱯᱟᱭ ᱥᱮ ᱪᱮᱫ ᱞᱮᱠᱟ ᱠᱟᱛᱮᱜ ᱤᱧ ᱤᱧᱟᱹᱜ ᱠᱟᱛᱷᱟ ᱾ ᱤᱧᱤᱧ ᱞᱟᱹᱭᱟ ᱚᱱᱟᱨᱮ ᱥᱟᱱᱟᱢ ᱦᱚᱲ ᱠᱚ ᱥᱟᱭᱟᱛᱤᱧᱟ ᱟᱨ ᱤᱱᱟ ᱾ ᱛᱮᱜᱮ ᱟᱢᱟᱜ ᱟᱹᱨᱤᱪᱟᱹᱞᱤ ᱞᱮᱠᱟ ᱞᱮᱠᱟᱛᱮᱜᱮ ᱠᱚ ᱛᱟᱦᱮᱱᱟᱠᱚ ᱟᱨᱠᱤ?
ᱦ
ᱦᱮᱸ ᱜᱩᱱᱤ ᱜᱚᱫ ᱠᱚ ᱟᱫᱚ ᱾ ᱱᱤᱱᱝᱠᱟᱹ ᱚᱱᱟ ᱫᱚ ᱧᱮᱞᱚᱜᱚᱜ ᱠᱟᱱᱟ ᱢᱟᱺᱡᱷᱤᱭᱟᱜ ᱠᱟᱛᱷᱟ ᱦᱚᱸ ᱱᱮᱛᱟᱨ ᱫᱚ ᱟᱹᱰᱤ ᱦᱚᱲᱜ ᱵᱟᱝᱠᱚ ᱢᱟᱱᱟᱣ ᱵᱟᱛᱟᱣᱮᱫᱟ ᱾
ᱦᱮᱸ ᱢᱟᱱᱮ ᱢᱟᱺᱡᱷᱤ ᱤᱧ ᱞᱟᱹᱭᱟ ᱢᱟᱺᱡᱷᱤ ᱡᱮ ᱾ ᱡᱟᱦᱟᱸᱭ ᱠᱚ ᱢᱟᱺᱡᱷᱤᱜ ᱠᱟᱱᱟ ᱟᱨ ᱢᱟᱺᱡᱷᱤ ᱯᱟᱠ ᱢᱟᱺᱡᱷᱤ ᱯᱟᱴᱟ ᱡᱮ ᱯᱟᱹᱦᱤᱞᱳ ᱚᱠᱚᱭᱟᱜ ᱛᱟᱦᱮᱸ ᱠᱟᱱᱟ ᱚᱱᱟ ᱵᱟᱵᱚᱱ ᱵᱟᱲᱟᱭᱟ ᱢᱟᱺᱡᱷᱤ ᱵᱟᱠᱚ ᱵᱟᱲᱟᱭᱟ ᱟᱪᱷᱟ ᱢᱟᱺᱡᱷᱤ ᱠᱟ ᱟᱛᱩ ᱨᱮᱱ ᱜᱩᱱᱤ ᱜᱩᱨᱩᱵᱷ ᱦᱚᱸ ᱱᱮᱛᱟ ᱠᱚᱣᱟ ᱵᱟᱠᱚ ᱵᱟᱲᱟᱭᱟ ᱡᱮ ᱢᱟᱺᱡᱷᱤ ᱯᱟᱴᱟ ᱫᱚ ᱪᱮᱫᱠᱟᱱ ᱢᱟᱹᱱᱟᱱ ᱯᱟᱴᱟ ᱠᱟᱱᱟ ᱾ ᱟᱨ ᱡᱟᱦᱟᱸᱭ ᱢᱟᱺᱡᱷᱤ ᱢᱮᱱᱟᱭ ᱢᱟᱺᱡᱷᱤᱭᱟᱜ ᱠᱟᱹᱢᱤ ᱪᱮᱫ ᱦᱩᱭ ᱫᱟᱲᱮᱭᱟᱜᱼᱟ ᱟᱪᱷᱟ ᱱᱚᱝᱠᱟ ᱡᱟᱦᱟᱸᱭ ᱾ ᱾ ᱟᱛᱳ ᱦᱚᱲ ᱢᱮᱱᱟᱜ ᱠᱚᱣᱟ ᱩᱱᱠᱩᱣᱟᱜ ᱠᱟᱹᱢᱤ ᱪᱮᱫ ᱦᱩᱭᱩᱜ-ᱟ ᱤᱧ ᱫᱚ ᱟᱵᱚᱣᱟᱜ ᱠᱟᱹᱢᱤᱭᱟᱜ ᱵᱟᱹᱧ ᱢᱟᱱᱮ ᱟᱵᱚᱣᱟᱜ ᱠᱟᱹᱢᱤ ᱠᱚ ᱵᱟᱵᱚᱱ ᱵᱟᱲᱟᱭᱟ ᱢᱮᱱᱛᱮ ᱚᱱᱠᱟᱧ ᱢᱚᱱᱮᱭᱟ ᱠᱟᱨᱚᱱ ᱢᱤᱫᱴᱟᱝ ᱢᱟᱺᱡᱷᱤ ᱠᱳᱱᱳ ᱫᱤᱱ ᱢᱤᱫᱴᱟᱝ ᱟᱛᱳ ᱦᱚᱲᱟᱜ ᱥᱮ ᱟᱡᱨᱮᱱ ᱜᱩᱱᱤᱜᱩᱨᱩ ᱠᱚᱜ ᱵᱟᱹᱲᱤᱡ ᱵᱟᱭ ᱠᱷᱚᱡᱚᱜᱼᱟ ᱚᱱᱠᱟᱱ ᱢᱤᱫᱴᱟᱝ ᱢᱟᱺᱡᱷᱤ ᱥᱮ ᱢᱟᱺᱡᱷᱤᱭᱟᱜ ᱟᱹᱰᱤ ᱨᱚᱠᱚᱢ ᱠᱟᱹᱢᱤ ᱢᱮᱱᱟᱜ ᱡᱟᱦᱟᱸᱭ ᱫᱚ ᱾ ᱱᱩᱭᱟᱜ ᱠᱟᱹᱢᱤ ᱡᱩᱫᱤᱢ ᱢᱮᱞᱟ ᱢᱤᱫᱴᱟᱝ ᱦᱚᱸ ᱦᱤᱲᱤᱡ ᱵᱟᱹᱱᱩᱜᱼᱟ ᱡᱟᱦᱟᱸ ᱯᱟᱹᱦᱤᱞ ᱠᱚ ᱞᱟᱹᱭ ᱵᱟᱲᱟᱭᱟ ᱥᱮ ᱯᱟᱹᱦᱤᱞᱟᱜ ᱾ ᱚᱱᱟ ᱯᱩᱛᱷᱤ ᱯᱚᱛᱚᱵ ᱤᱧ ᱚᱞ ᱛᱧ ᱧᱟᱢ ᱵᱟᱲᱟ ᱟᱠᱟᱫᱟ ᱾ ᱠᱤᱱᱛᱩ ᱢᱟᱺᱡᱷᱤ ᱫᱚ ᱟᱞᱮ ᱟᱛᱳ ᱫᱚ ᱧᱮᱞᱟ ᱵᱚᱪᱷᱚᱨ ᱵᱚᱪᱷᱚᱨ ᱜᱮᱞᱮ ᱯᱟᱞᱴᱟᱣ ᱤᱫᱤ ᱠᱚᱣᱟ ᱢᱟᱱᱮ ᱢᱤᱫᱴᱟᱝ ᱢᱟᱺᱡᱷᱤ ᱡᱩᱫᱤ ᱠᱟᱹᱴᱤᱡ ᱡᱟᱦᱟᱱᱟᱜ ᱵᱮᱵᱟᱹᱲᱤᱡ ᱥᱮ ᱡᱟᱦᱟᱱᱟᱜ ᱠᱟᱹᱴᱤᱡ ᱧᱮᱞ ᱫᱟᱨᱮ ᱚᱨᱥᱚᱝ ᱾ ᱥᱚᱝᱜᱴᱤ ᱧᱮᱞᱚᱜ ᱠᱟᱱᱟ ᱩᱱᱤ ᱫᱚᱞᱮ ᱯᱟᱞᱴᱟᱣ ᱮᱭᱟ ᱾ ᱵᱚᱪᱷᱚᱨᱮᱢ ᱢᱩᱪᱟᱹᱫ ᱞᱮᱱᱠᱷᱟᱱ ᱜᱮ '
ᱟᱫᱚ ᱚᱱᱟ ᱜᱮᱛᱚ ᱢᱟᱺᱡᱷᱤ ᱛᱮᱫᱚ ᱱᱮᱛᱟᱨ ᱫᱚ ᱢᱤᱫ ᱵᱟᱨ ᱟᱛᱳ ᱨᱮ ᱤᱧ ᱦᱚᱧ ᱧᱮᱞ ᱾ ᱛᱟᱦᱞᱮ ᱯᱟᱥᱮᱨ ᱫᱚ ᱨᱮ ᱾ ᱚᱱᱠᱟᱜ ᱜᱮ ᱩᱱᱠᱩ ᱚᱱᱟ ᱢᱟᱺᱡᱷᱤ ᱢᱟᱹᱱ ᱟᱨ ᱜᱚᱰᱮᱛ ᱾ ᱚᱱᱟ ᱫᱚ ᱩᱱᱠᱩ ᱫᱚ ᱫᱤᱱᱟᱹᱢ ᱜᱮ ᱥᱮ ᱥᱮᱨᱢᱟ ᱠᱤ ᱥᱮᱨᱢᱟ ᱠᱚ ᱵᱚᱠᱚᱞ ᱤᱫᱤᱭᱮᱫ ᱠᱚᱣᱟ ᱾ ᱡᱮᱱ ᱱᱩᱭᱴᱟᱜ ᱢᱟᱺᱡᱷᱤ ᱠᱟᱞᱚᱢ ᱦᱟᱱᱤᱴᱟᱜ ᱾ ᱟᱫᱚ ᱩᱱᱤ ᱵᱟᱲᱟᱭᱟᱭ ᱥᱮ ᱵᱟᱭ ᱵᱟᱲᱟᱭᱟ ᱢᱟᱺᱡᱷᱤᱭᱟᱜ ᱪᱮᱫ ᱛᱟᱭ ᱠᱟᱹᱢᱤ ᱾ ᱪᱮᱫ ᱞᱮᱠᱟᱱ ᱦᱚᱲ ᱢᱟᱺᱡᱷᱤ ᱫᱚᱨᱠᱟᱨ ᱠᱟᱱᱟ ᱱᱚᱜ ᱱᱚᱣᱟ ᱠᱚ ᱢᱤᱫᱴᱟᱝ ᱫᱚᱨᱠᱟᱨ ᱠᱟᱱᱟ ᱥᱮ ᱛᱤᱱᱟᱹᱜ ᱟᱲᱟᱱ ᱦᱚᱲ ᱫᱚᱨᱠᱟᱨ ᱩᱱᱤ ᱢᱟᱺᱡᱷᱤ ᱢᱟᱱᱮ ᱢᱤᱫᱴᱟᱝ ᱟᱨ ᱢᱤᱫᱴᱟᱝ ᱟᱹᱛᱩ ᱨᱤᱱᱤᱡ ᱢᱟᱹᱡᱷᱤ ᱥᱟᱶᱛᱮ ᱩᱱᱜ ᱜᱟᱯᱟᱞ ᱢᱟᱨᱟᱨᱣ ᱮᱸ ᱨᱮ ᱚᱱᱟ ᱟᱡ ᱢᱤᱫᱴᱟᱝ ᱨᱚᱲ ᱦᱩᱭᱩᱜ ᱛᱟᱭᱟ ᱩᱱᱤ ᱛᱟᱞᱟᱨᱮ ᱾ ᱩᱱᱤ ᱨᱮᱱ ᱦᱚᱲ ᱦᱚᱯᱚᱱ ᱠᱚᱴᱷᱮᱱ ᱟᱡ ᱨᱚᱲ ᱥᱚᱫᱚᱨ ᱦᱩᱭᱩᱜ ᱛᱟᱭᱟ ᱡᱮ ᱥᱟᱹᱨᱤᱜᱮ ᱾ ᱱᱩᱭ ᱢᱟᱺᱡᱷᱤ ᱛᱤᱱᱟᱹᱜ ᱮᱢ ᱵᱟᱲᱟᱭᱟ ᱪᱮᱫ ᱮ ᱵᱟᱲᱟᱭᱟ ᱵᱟᱭ ᱵᱟᱲᱟᱭᱟ ᱚᱱᱟ ᱥᱟᱱᱟᱢᱟᱜ ᱚᱱᱟ ᱠᱚ ᱧᱮᱞᱟ ᱠᱚ ᱥᱮ ᱳᱭᱭᱟ ᱱᱩᱭ ᱢᱟᱺᱡᱷᱤ ᱫᱚ ᱪᱮᱫ ᱦᱚᱸ ᱵᱟᱭ ᱵᱟᱲᱟᱭᱟ ᱡᱟᱦᱟᱸᱭ ᱫᱚ ᱱᱟᱣᱟ ᱱᱟᱣᱟ ᱥᱮᱨᱢᱟ ᱡᱩᱫᱤ ᱢᱟᱺᱡᱷᱤ ᱤᱫᱤᱭᱟ ᱱᱩᱭ ᱾ ᱪᱮᱫ ᱮ ᱵᱩᱡᱟᱢᱟᱞᱮ ᱟᱨ ᱟᱢ ᱪᱤᱠᱟᱹ ᱞᱮᱠᱟᱛᱮᱢ ᱵᱟᱲᱟᱭᱟᱟ ᱡᱮ ᱜᱟᱹᱠᱷᱩᱲᱟᱱ ᱦᱚᱲ ᱠᱟᱱᱟ ᱢᱤᱫᱴᱟᱝ ᱨᱚᱲ ᱫᱟᱲᱮᱭᱟᱜ ᱟᱭ ᱢᱮᱱᱛᱮᱛ ᱾
ᱦᱮᱸ ᱦᱮᱸ ᱾ ᱦᱮᱸ ᱟᱫᱚ ᱚᱱᱟ ᱦᱚᱸ ᱠᱟᱛᱷᱟ ᱠᱟᱱ ᱜᱮᱭᱟ ᱱᱚᱣᱟ ᱫᱚ ᱟᱹᱰᱤ ᱫᱟᱫᱟᱣᱟᱱ ᱠᱟᱛᱷᱟᱢ ᱥᱟᱵ ᱨᱟᱠᱟᱵ ᱟᱠᱟᱫᱟ ᱟᱫᱚ ᱢᱮᱱᱠᱷᱟᱱ ᱾ ᱮᱱᱛᱮ ᱨᱮᱦᱚᱸ ᱢᱟᱺᱡᱷᱤ ᱪᱮᱛᱟᱱ ᱨᱮᱫᱚ ᱟᱹᱰᱤ ᱠᱤᱪᱷᱩ ᱜᱮ ᱱᱤᱨᱵᱷᱚᱨᱟᱭ ᱢᱟᱺᱡᱷᱤ ᱪᱮᱛᱟᱱ ᱨᱮ ᱟᱛᱳᱣᱟᱜ ᱢᱟᱹᱱ ᱾ ᱥᱚᱱᱢᱟᱱ ᱥᱟᱱᱟᱢᱟᱜ ᱱᱤᱨᱵᱷᱚᱨᱚᱜᱼᱟ ᱾ ᱴᱷᱤᱠ ᱜᱮᱭᱟ ᱱᱤᱭᱟᱜ ᱠᱟᱛᱷᱟ ᱵᱟᱨᱛᱟ ᱪᱮᱛᱟᱱ ᱱᱩᱭᱟᱜ ᱪᱤᱨᱪᱚᱞᱚᱱ ᱪᱮᱛᱟᱱ ᱾ ᱟᱭᱟᱜ ᱠᱟᱹᱢᱤ ᱦᱚᱨᱟ ᱪᱮᱛᱟᱱ ᱢᱮᱱᱠᱷᱟᱱ ᱢᱟᱺᱡᱷᱤ ᱫᱚ ᱟᱞᱮ ᱫᱚ ᱚᱱᱠᱟᱱ ᱦᱚᱲ ᱜᱮᱞᱮ ᱢᱟᱺᱡᱷᱤ ᱞᱮ ᱫᱚᱦᱚᱭᱮᱫ ᱠᱚᱣᱟ ᱡᱟᱦᱟᱸᱭ ᱫᱚ ᱯᱩᱨᱩᱛᱩᱞ ᱧᱚᱜ ᱜᱮᱭᱟᱭ ᱥᱮ ᱠᱟᱹᱴᱤᱡ ᱮ ᱵᱩᱡᱟ ᱥᱟᱱᱛᱟᱲ ᱥᱟᱶᱛᱟ ᱨᱤᱱ ᱡᱟᱦᱟᱸ ᱫᱚ ᱯᱤ ᱮᱭᱤᱪ ᱰᱤ ᱦᱚᱲ ᱞᱮᱠᱟᱱ ᱦᱚᱲᱮᱢ ᱞᱟᱹᱭ ᱫᱟᱲᱮᱭᱟᱜᱼᱟ ᱱᱩᱭ ᱫᱚ ᱩᱱᱤᱜᱭ ᱪᱷᱟᱹᱴᱭᱟᱹᱨ ᱢᱚᱬᱮ ᱢᱟᱦᱟ ᱡᱷᱚᱛᱚ ᱠᱤᱪᱷᱩ ᱵᱩᱡᱟᱹᱜ ᱚᱱᱠᱟᱱ ᱦᱚᱲ ᱟᱫᱚ ᱡᱟᱦᱟᱸ ᱱᱤᱛᱚᱜ ᱵᱚᱱ ᱞᱟᱹᱭᱟ ᱟᱹᱰᱤ ᱦᱚᱲ ᱜᱮᱥᱮ ᱤᱧᱤᱧ ᱞᱟᱹᱭᱟ ᱟᱹᱠᱤᱞᱟᱱ ᱦᱚᱲ ᱠᱚ ᱫᱚᱨᱠᱟᱨᱟ ᱢᱮᱱᱠᱷᱟᱱ ᱤᱧᱟᱜ ᱞᱟᱹᱭᱛᱮ ᱢᱚᱴᱟᱢᱩᱴᱤ ᱚᱯᱷᱤᱥ ᱟᱫᱮ ᱨᱚᱲ ᱫᱟᱲᱮᱭᱟᱜ ᱢᱟᱭ ᱚᱱᱟ ᱵᱩᱡᱽ ᱢᱮ ᱟᱨ ᱵᱟᱹᱠᱤ ᱵᱟᱫ ᱟᱹᱭ ᱨᱮᱱᱟᱜ ᱠᱟᱛᱷᱟ ᱛ ᱦᱟᱨᱟ ᱜᱤᱫᱽᱨᱟᱹ ᱡᱩᱣᱟᱹᱱ ᱚᱞᱚᱜ ᱯᱟᱲᱦᱟᱜ ᱜᱤᱫᱽᱨᱟᱹ ᱛᱚ ᱢᱮᱱᱟᱜ ᱞᱮᱭᱟ ᱟᱞᱮ ᱞᱟᱹᱭ ᱥᱮᱬᱭᱟ ᱟᱞᱮ ᱛᱚ ᱥᱩᱨ ᱨᱮ ᱢᱮᱱᱟᱜ ᱜᱮᱭᱟ ᱚᱱᱠᱟ ᱢᱚᱱᱮ ᱠᱟᱜᱟᱢ ᱚᱱᱠᱟ ᱠᱟᱛᱮᱫ ᱜᱮ ᱠᱟᱹᱢᱤ ᱦᱚᱨᱟ ᱠᱚᱫᱚ ᱪᱟᱞᱟᱜ ᱠᱟᱱᱟ
ᱴᱷᱤᱠ ᱴᱷᱤᱠ ᱦᱳᱭ ᱟᱨᱠᱤ ᱟᱫᱚ ᱚᱱᱟ ᱞᱮᱠᱷᱟ ᱛᱮᱜᱮ ᱱᱚᱣᱟ ᱢᱮᱱ ᱠᱟᱛᱷᱟ ᱫᱚ ᱢᱮ ᱡᱮ ᱢᱟᱺᱡᱷᱤ ᱟᱵᱚ ᱡᱟᱦᱟᱸ ᱞᱮᱠᱟᱱ ᱦᱚᱲ ᱫᱚᱨᱠᱟᱨ ᱠᱟᱱᱟᱭ ᱥᱮ ᱡᱟᱦᱟᱸ ᱞᱮᱠᱟᱱ ᱢᱟᱺᱡᱷᱤ ᱢᱟᱹᱱᱮ ᱦᱟᱛᱟᱣ ᱫᱟᱲᱮᱭᱟᱜᱼᱟ ᱚᱱᱠᱟᱱ ᱦᱚᱲᱜᱮ ᱢᱟᱺᱡᱷᱤ ᱫᱚ ᱫᱚᱨᱠᱟᱨᱟ ᱟᱨ ᱪᱮᱫᱟᱜ ᱵᱟᱝ ᱢᱟ ᱡᱟᱹᱭᱛᱟᱹᱭ ᱦᱚᱲ ᱫᱚᱥᱮ ᱵᱟᱝ ᱚᱱᱟ ᱫᱚᱠᱚ ᱨᱚᱲ ᱨᱚᱲ ᱫᱟᱲᱮᱭᱟᱜᱼᱟᱠᱚ ᱳᱭ ᱢᱟᱡᱷᱤ ᱜᱮ ᱡᱩᱫᱤ ᱱᱚᱝᱠᱟᱭ ᱦᱩᱭᱩᱜᱳᱼᱟ ᱛᱟᱦᱚᱞᱮ ᱢᱟᱡᱷᱤᱨᱮᱱ ᱦᱚᱱ ᱦᱚᱯᱚᱱ ᱫᱚ ᱪᱮᱫ ᱞᱮᱠᱟ ᱠᱚ ᱦᱩᱭ ᱫᱟᱲᱮᱭᱟᱜᱼᱟ ᱟᱡ ᱨᱮᱱ ᱜᱩᱱᱤ ᱜᱩᱨᱩᱤ ᱫᱚ ᱪᱮᱫ ᱞᱮᱠᱟ ᱠᱚ ᱦᱩᱭ ᱫᱟᱲᱮᱭᱟᱜ ᱠᱚᱣᱟ ᱱᱤ ᱱᱤᱭᱟᱹ ᱠᱟᱛᱷᱟ ᱱᱚᱝᱠᱟ ᱠᱚ ᱨᱚᱨᱚᱲ ᱥᱤᱫᱦᱟ ᱨᱚᱲ ᱥᱤᱨᱤᱜ ᱱᱤᱱᱤᱡ ᱜᱤᱭᱟ ᱠᱚ ᱥᱮ ᱪᱮᱫ ᱮᱢ ᱞᱟᱹᱭ ᱩᱱᱠᱩ ᱢᱟ ᱛᱟᱦᱞᱮ ᱚᱠᱛᱚ ᱫᱚ ᱱᱤᱱᱟᱹᱜ ᱜᱮ ᱚᱱᱠᱟ ᱫᱚ ᱱᱤᱛᱚᱜ ᱚᱠᱛᱚ ᱫᱚ ᱱᱚᱝᱠᱟ ᱜᱮᱞᱟᱝ ᱜᱟᱯᱟᱞᱢᱟᱨᱟᱜᱼᱟ ᱦᱳᱭᱥᱮ
ᱦᱮᱸ ᱴᱷᱤᱠ ᱜᱮᱭᱟ ᱱᱚᱝᱠᱟ ᱜᱮ
ᱦᱩ